ᱦᱮᱞᱳ!
ᱦᱚᱸ ᱜᱚᱝᱠᱮ ᱨᱚᱲ ᱟᱸᱡᱚᱢᱚ ᱠᱟᱱ ᱛᱟᱹᱞᱤᱧᱟ?
ᱦᱮᱸ ᱦᱮᱞᱳ! ᱟᱸᱡᱚᱢᱚᱜ ᱠᱟᱱᱟ ᱾
ᱦᱮᱸ ᱾
ᱪᱮᱫᱞᱮᱠᱟᱱ ᱢᱟ?
ᱮᱠᱷᱚᱱ ᱫᱚ ᱢᱚᱸᱡᱽ ᱵᱟᱲᱟ ᱜᱮ ᱦᱤᱱᱟᱹᱧ ᱠᱟᱫᱤᱧᱟ ᱾ ᱟᱢ ᱜᱮ
ᱟᱪᱷ ᱦᱩᱸ ᱤᱧ ᱮᱠᱷᱚᱱ ᱢᱚᱡᱽ ᱵᱟᱲᱟ ᱜᱮ ᱾
ᱚ ᱾
ᱛᱟᱦᱚᱞᱮ ᱪᱮᱫ ᱠᱚ ᱪᱤᱠᱟᱹ ᱵᱟᱲᱟ ᱦᱩᱭᱩᱜ ᱠᱟᱱᱟ? ᱦᱮᱸ ᱦᱩᱭᱮᱱ ᱜᱮᱭᱟ ᱾
ᱚ, ᱦᱚᱜᱼᱚᱭ ᱡᱚᱢ ᱠᱟᱛᱮ ᱜᱤᱛᱤᱡ ᱵᱟᱲᱟ ᱦᱩᱭ ᱠᱟᱱᱟ ᱾
ᱟᱪᱪᱷᱟ ᱟᱪᱪᱷᱟ ᱾
ᱤᱛᱟᱹ ᱠᱚ ᱦᱟᱨᱟᱜᱚᱫ ᱠᱟᱱᱟ ᱨᱚᱦᱚᱭ ᱮᱫ ᱟᱯᱮ?
ᱦᱮᱸ ᱨᱚᱦᱚᱭ ᱯᱩᱨᱟᱹᱳ ᱦᱮᱡ ᱠᱟᱫᱟᱞᱮ ᱟᱨ ᱢᱤᱫᱴᱟᱝ ᱠᱷᱮᱛ ᱵᱟᱹᱠᱤ ᱦᱮᱱᱟᱜ ᱠᱟᱫᱟ ᱦᱟᱸᱜ᱾ ᱚᱱᱟᱜ ᱜᱮ ᱯᱩᱨᱟᱹᱳ ᱦᱩᱭᱩᱜ-ᱟ ᱦᱟᱸᱜ᱾
ᱟᱯᱮ ᱛᱟᱦᱚᱞᱮ ᱟᱹᱰᱤ ᱞᱟᱦᱟ ᱛᱮᱯᱮ ᱜᱤᱰᱤ
ᱚ ᱦᱳᱭ ᱚᱱᱛᱮ ᱫᱚ ᱫᱟᱭ ᱱᱟᱥᱮᱱᱟᱜ ᱴᱟᱣᱟᱨ ᱰᱤᱥᱴᱟᱵᱚᱜ ᱠᱟᱱ ᱛᱟᱢᱟ ᱟᱢᱟᱜ᱾ ᱚ ᱦᱚ᱾
ᱦᱳᱭ ᱱᱤᱛᱚᱜ ᱟᱸᱡᱚᱢᱚᱜ ᱠᱟᱱᱟ ᱦᱳᱭ᱾
ᱦᱳᱭ ᱟᱹᱰᱤ ᱞᱟᱦᱟ ᱯᱮ ᱜᱤᱰᱤ ᱠᱟᱜ-ᱟ᱾
ᱚ ᱦᱮᱸ᱾ ᱫᱟᱜ ᱦᱚᱭ ᱫᱟᱜ ᱠᱟᱫ ᱛᱟᱦᱮᱱ ᱜᱮᱭᱟ ᱠᱚᱫᱤᱱ ᱞᱟᱦᱟ ᱫᱚ ᱟᱹᱰᱤ ᱫᱟᱜ ᱠᱟᱜ ᱛᱟᱦᱮᱸᱱᱟ ᱚᱱᱠᱟ, ᱵᱟᱭ ᱥᱤᱛᱩᱝ ᱠᱟᱜ ᱠᱟᱱᱟ ᱥᱤᱛᱩᱝ ᱫᱚ ᱥᱮᱨᱚᱠᱚᱢ ᱫᱚ᱾ ᱟᱯᱮᱜᱮ ᱛᱤᱹᱱᱟᱜ ᱴᱟᱜᱯᱮ ᱞᱟᱦᱟ ᱜᱚᱫ ᱠᱟᱫᱟ᱾
ᱟᱞᱮ ᱢᱟ ᱦᱮᱸᱜᱼᱮ ᱨᱚᱦᱚᱭ ᱮᱦᱚᱵᱚᱜ ᱠᱟᱱᱟ ᱟᱹᱰᱤ ᱦᱮᱸᱜᱼᱮ ᱢᱤᱫ ᱵᱟᱨ ᱮᱸᱜᱮ ᱨᱚᱦᱚᱭ ᱟᱨᱠᱤ ᱫᱟᱜ ᱫᱚᱭ ᱫᱟᱜ ᱜᱤᱰᱤ ᱦᱚᱸ ᱦᱳᱭ ᱟᱠᱟᱱᱟ ᱵᱤᱞᱚᱢ ᱜᱚᱫ ᱟᱠᱟᱱᱟ ᱴᱷᱤᱠ ᱥᱟᱺᱦᱤᱡ ᱡᱩᱫᱤ ᱵᱟᱝ
ᱦᱚᱸ ᱦᱚᱸ
ᱟᱹᱣᱨᱤ ᱦᱟᱨᱟᱜᱼᱟ ᱾ ᱟᱯᱮ ᱛᱟᱦᱚᱞᱮ
ᱛᱟᱦᱚᱞᱮ ᱚᱲᱟᱜ ᱠᱚᱨᱮ ᱫᱚ ᱦᱟᱸᱜ ᱦᱳᱭ, ᱢᱤᱜᱴᱮᱜ ᱜᱮ ᱵᱟᱹᱠᱤ ᱦᱮᱱᱟᱜ ᱠᱟᱫᱟ ᱦᱟᱸᱜ, ᱚᱱᱟ ᱦᱟᱸᱜ ᱞᱮ ᱯᱩᱨᱟᱹᱣᱟ ᱦᱟᱸᱜ ᱟᱥᱛᱮ ᱟᱥᱛᱮ ᱾
ᱪᱮᱜ ᱮᱢ ᱞᱮᱭᱮᱜ ᱛᱟᱸᱦᱮ ᱚᱲᱟᱜ ᱠᱚᱨᱮᱜ? ᱦᱮᱞᱳ᱾ ᱦᱮᱞᱳ᱾ ᱨᱚᱲ ᱵᱟᱝ ᱟᱡᱚᱢᱚᱜ ᱠᱟᱱ ᱛᱟᱢᱟ᱾